ᱦᱳᱭ ᱡᱚᱦᱟᱨ ᱜᱮ᱾
ᱡᱚᱦᱟᱨ ᱜᱮ, ᱪᱮᱫ ᱞᱮᱠᱟ ᱱᱟᱯᱟᱭ ᱵᱟᱲᱟ ᱜᱮᱭᱟᱯᱮ?
ᱦᱳᱭ ᱱᱤᱛ ᱵᱟᱲᱟ ᱫᱚ ᱦᱟᱸᱜ ᱱᱟᱯᱟᱭ ᱵᱟᱲᱟ ᱜᱮ ᱟᱯᱮ ᱜᱮ ᱡᱚᱱᱛᱮ ᱪᱮᱫ ᱞᱮᱠᱟ ᱢᱮᱱᱟᱜ ᱯᱮᱭᱟ?
ᱟᱞᱮ ᱦᱚᱸ ᱱᱟᱯᱟᱭ ᱜᱮ ᱱᱤᱛᱚᱜ ᱫᱚ ᱢᱮᱱᱟᱜ ᱞᱮᱭᱟ ᱡᱚᱛᱚ ᱠᱚ᱾ ᱟᱯᱮᱥᱮᱱ ᱜᱮ ᱪᱮᱫ ᱞᱮᱠᱟ ᱫᱟᱜ ᱡᱟᱹᱲᱤ ᱠᱚ ᱠᱷᱮᱛ ᱠᱟᱹᱢᱤ ᱠᱚ ᱛᱤᱱᱟᱹᱜ ᱥᱟᱺᱜᱤᱧ ᱯᱮ ᱠᱟᱹᱢᱤ ᱠᱮᱜ-ᱟ?
ᱫᱟᱜ ᱡᱟᱹᱲᱤ ᱠᱚᱫᱚ ᱱᱟᱦᱟᱜ ᱟᱞᱮ ᱥᱮᱫ ᱫᱚ ᱱᱟᱯᱟᱭ ᱜᱮ ᱢᱮᱱᱟᱜ-ᱟ ᱟᱨ ᱱᱤᱛ ᱠᱮᱛᱮᱜ ᱫᱚ ᱟᱹᱰᱤ ᱟᱸᱴ ᱢᱟᱱᱮ ᱫᱟᱜ ᱟᱞᱮ ᱠᱟᱱᱟ ᱟᱞᱮ ᱫᱚ ᱟᱨ ᱟᱯᱮᱥᱮᱫ ᱫᱚ ᱪᱮᱫ ᱞᱮᱠᱟ ᱫᱟᱜ ᱫᱚ?
ᱦᱳᱭ ᱟᱞᱮᱥᱮᱱ ᱦᱚᱸ ᱫᱟᱜ ᱫᱚᱭ ᱫᱟᱜ ᱮᱫ ᱠᱟᱱ ᱜᱮᱭᱟ ᱟᱫᱚ ᱢᱮᱱᱠᱷᱟᱱ ᱱᱟᱦᱟᱜ ᱵᱟᱨ ᱫᱤᱱᱮ ᱫᱟᱜ ᱮᱜ-ᱟ ᱵᱟᱨ ᱫᱤᱱᱮ ᱵᱟᱭ ᱫᱟᱜ ᱮᱜ-ᱟ, ᱚᱱᱮ ᱚᱱᱠᱟ ᱱᱟᱦᱟᱜ ᱮ ᱫᱟᱜᱮᱜ ᱠᱟᱱᱟ ᱟᱫᱚ ᱠᱟᱹᱢᱤ ᱠᱚᱫᱚ ᱱᱟᱦᱟᱜ ᱞᱮ ᱮᱛᱚᱦᱚᱵ ᱠᱟᱱ ᱜᱮᱭᱟ ᱢᱮᱱᱠᱷᱟᱱ ᱩᱱᱟᱹᱜ ᱥᱟᱹᱨᱫᱤ ᱫᱚ ᱱᱟᱦᱟᱜ ᱵᱟᱝᱜᱮ,
ᱦᱳᱭ ᱦᱳᱭ ᱦᱳᱭ ᱦᱳᱭ ᱧᱮᱞᱮᱫ ᱠᱟᱱ ᱜᱮᱭᱟ ᱵᱚᱱ ᱱᱚᱝᱠᱟ ᱜᱮ ᱟᱵᱚ ᱥᱮᱫ ᱫᱚ, ᱫᱟᱜ ᱦᱚᱸ ᱚᱱᱠᱟᱜᱮ ᱵᱟᱭ ᱫᱟᱜ ᱮᱫ ᱠᱟᱱᱟ ᱚᱠᱚ ᱚᱠᱟ ᱫᱚ ᱟᱨ ᱡᱟᱦᱟᱸᱭ ᱠᱚ ᱥᱮᱫ ᱫᱚ ᱦᱩᱨᱮ ᱫᱟᱜ ᱮᱫ ᱠᱟᱱᱟ ᱟᱫᱚ ᱢᱤᱫᱴᱮᱱ ᱧᱮᱞᱚᱜ ᱨᱮᱭᱟᱜ ᱠᱟᱛᱷᱟ ᱫᱚ ᱱᱚᱣᱟ ᱠᱟᱱᱟ, ᱡᱮ ᱫᱟᱜ ᱞᱮᱠᱷᱟᱡ ᱛᱮ ᱟᱵᱳ ᱫᱚ ᱟᱵᱚ ᱢᱚᱡᱽ ᱛᱮᱵᱚᱱ ᱪᱟᱥᱚᱜ ᱛᱟᱦᱮᱱᱟ ᱱᱟᱯᱟᱭ ᱛᱮ᱾ ᱡᱟᱦᱟᱸ ᱠᱷᱮᱛᱨᱮ ᱡᱩᱫᱤ ᱫᱟᱜ ᱵᱟᱝ ᱦᱮᱡ ᱞᱮᱱᱠᱷᱟᱡ ᱫᱚ, ᱚᱱᱟ ᱠᱷᱮᱛ ᱫᱚ ᱱᱟᱦᱟᱜ ᱚᱝᱠᱟᱜ ᱜᱤ᱾ ᱚᱱᱟ ᱥᱮᱨᱢᱟ ᱫᱚ ᱵᱟᱝ ᱪᱟᱥᱚᱜᱼᱟ ᱦᱳᱭ ᱥᱮ᱾ ᱟᱫᱚ ᱚᱝᱠᱟᱜᱮ ᱡᱟᱦᱟᱸ ᱠᱚ ᱥᱮᱞᱚ ᱠᱚ ᱡᱩᱫᱤ ᱛᱟᱦᱮᱱ ᱛᱟᱵᱩᱱᱟ ᱜᱟᱹᱰᱭᱟᱹ ᱠᱚ ᱛᱟᱦᱮᱱᱟ ᱛᱟᱦᱞᱮ ᱚᱸᱰᱮ ᱠᱷᱚᱡ ᱜᱮ ᱱᱟᱦᱟᱜ ᱫᱟᱜ ᱠᱚᱵᱚᱱ ᱟᱹᱜᱩᱭᱮᱫ ᱛᱟᱦᱮᱱᱟ ᱦᱳᱭ ᱥᱮ᱾
ᱦᱳᱭ ᱟᱫᱚ ᱟᱯᱮ ᱫᱚ ᱪᱮᱫ ᱞᱮᱠᱟ ᱢᱟᱱᱮ ᱚᱱᱟ ᱢᱟᱥᱤᱱ ᱠᱚᱛᱮ ᱯᱮ ᱪᱟᱥ ᱛᱟᱦᱮᱱᱟ ᱥᱮ ᱪᱮᱜ ᱥᱮ ᱥᱮᱨᱢᱟ ᱡᱟᱹᱲᱤ ᱫᱟᱜ ᱵᱷᱚᱨᱥᱟ ᱜᱮᱯᱮ ᱪᱟᱹᱥ ᱛᱟᱦᱮᱱᱟ?
ᱦᱳᱭ ᱟᱞᱮ ᱥᱮᱫ ᱫᱚ ᱱᱟᱦᱟᱜ ᱥᱳᱵ ᱛᱮᱜᱮᱞᱮ ᱪᱟᱥ ᱛᱟᱦᱮᱱᱟ ᱱᱚᱝᱠᱟ ᱦᱳᱲᱳ ᱜᱮ ᱱᱟᱦᱟᱜ ᱞᱮ ᱪᱟᱥ ᱛᱟᱦᱮᱱᱟ, ᱟᱞᱮ ᱫᱚ ᱮᱱᱛᱮᱱ ᱟᱵᱚ ᱦᱚᱲ ᱦᱚᱯᱚᱱᱟᱜ ᱢᱟ ᱦᱩᱲᱩ ᱪᱟᱥ ᱠᱚᱢᱟ ᱠᱟᱹᱢᱤ ᱢᱟ ᱱᱟᱦᱟᱜ ᱟᱹᱰᱤ ᱢᱟᱨᱟᱝ ᱠᱟᱹᱢᱤ ᱠᱟᱱ ᱛᱟᱵᱚᱱ ᱟᱨ ᱚᱱᱟ ᱵᱟᱠᱷᱟᱡ ᱫᱚ ᱱᱟᱦᱟᱜ ᱟᱵᱚᱣᱟᱜ ᱢᱟ ᱮᱱᱛᱮᱱ ᱮᱴᱟᱜ ᱞᱟᱹᱴᱩ ᱠᱟᱹᱢᱤ ᱢᱟ ᱱᱟᱦᱟᱜ ᱮᱱᱛᱮᱫ ᱢᱮᱱᱟᱜ ᱜᱮ, ᱮᱴᱟᱜᱼ ᱢᱟ᱾ ᱢᱮᱱᱠᱷᱟᱱ ᱟᱵᱚ ᱫᱚ ᱮᱱᱛᱮᱜ ᱡᱟᱭᱜᱟ ᱢᱮᱱᱟᱜ ᱛᱟᱵᱩᱱᱟ, ᱡᱩᱢᱤ ᱢᱮᱱᱟᱜ ᱛᱟᱵᱩᱱᱟ ᱦᱳᱭᱥᱮ᱾ ᱟᱫᱚ ᱟᱵᱚ ᱫᱚ ᱡᱟᱭᱜᱟ ᱡᱩᱢᱤ ᱢᱮᱱᱟᱜ ᱛᱟᱵᱩᱱᱟ ᱟᱫᱚ ᱟᱵᱚ ᱜᱤ ᱠᱟᱹ ᱪᱟᱥ ᱠᱟᱹᱢᱤ ᱠᱟᱨᱚᱱ ᱚᱱᱠᱟ ᱥᱳᱵ ᱛᱮᱜᱮ ᱢᱮᱱᱟᱜᱼᱟ ᱜᱟᱹᱰᱭᱟᱹ ᱠᱚᱦᱚᱸ ᱢᱮᱱᱟᱜᱼᱟ ᱟᱞᱮ ᱥᱮᱫ ᱫᱚ ᱯᱩᱠᱷᱨᱤ ᱦᱚᱸ, ᱟᱨ ᱠᱮᱱᱮᱞ ᱦᱚᱸ ᱢᱮᱱᱟᱜᱼᱟ ᱟᱨ ᱱᱟᱦᱟᱜ ᱚᱱᱠᱟ ᱵᱳᱨᱤᱝ ᱠᱚᱦᱚᱸ ᱢᱮᱱᱟᱜ ᱜᱮᱭᱟ᱾ ᱟᱫᱚ ᱚᱱᱟ ᱛᱮᱜᱤ ᱱᱟᱜ ᱞᱮ ᱪᱟᱥᱚᱜ ᱛᱟᱦᱮᱱᱟ, ᱟᱨ ᱟᱯᱮ ᱥᱮᱫ ᱫᱚ ᱪᱮᱫ? ᱠᱚᱛᱮᱯᱮ ᱪᱟᱥᱚᱜ ᱛᱟᱦᱮᱱᱟ ᱚᱝᱠᱟ ᱫᱟᱜ ᱠᱚ ᱡᱩᱫᱤ ᱵᱟᱝ ᱥᱮᱨᱢᱟ ᱡᱟᱹᱲᱤ ᱵᱟᱭ ᱡᱟᱹᱲᱤᱭᱟ ᱛᱚᱠᱷᱚᱱ?
ᱟᱞᱮᱥᱱ ᱫᱚ ᱱᱟᱦᱟᱜ ᱚᱱᱠᱟ ᱪᱟᱥ ᱞᱟᱹᱜᱤᱫ ᱫᱚ ᱪᱮᱫ ᱦᱚᱸ ᱵᱟᱝ ᱢᱮᱱᱟᱜᱼᱟ᱾ ᱟᱨ ᱢᱟᱥᱤᱱ ᱠᱚ ᱛᱮ ᱜᱟᱹᱰᱭᱟᱹ ᱠᱚᱨᱮᱱᱟᱜ ᱫᱟᱜ ᱠᱚᱛᱮ ᱫᱚ ᱟᱞᱮᱭᱟᱜ ᱥᱮᱫ ᱫᱚ ᱪᱟᱥ ᱫᱚ ᱵᱟᱝ ᱦᱩᱭᱩᱜ ᱛᱟᱦᱮᱱᱟ, ᱟᱨ ᱟᱞᱮ ᱫᱚ ᱜᱟᱹᱰᱭᱟᱹ ᱠᱚᱨᱮᱱᱟᱜ ᱫᱟᱜ ᱠᱚᱛᱮ ᱦᱚᱸ ᱵᱟᱝᱞᱮ ᱪᱟᱥ ᱟᱞᱮ ᱫᱚ ᱥᱮᱨᱢᱟ ᱡᱟᱹᱲᱤ ᱫᱟᱜ ᱜᱮᱞᱮ ᱛᱟᱸᱜᱤ ᱛᱟᱦᱮᱱᱟ ᱠᱟᱨᱚᱱ ᱦᱩᱭᱩᱜ ᱠᱟᱱᱟ ᱠᱤ ᱜᱟᱹᱰᱭᱟᱹ ᱨᱮᱱᱟᱜ ᱪᱟᱥ ᱟᱨ ᱢᱟᱱᱮ ᱢᱟᱹᱥᱤᱱ ᱫᱟᱜ ᱪᱟᱥ ᱛᱮᱫᱚ ᱱᱟᱦᱟᱜ, ᱚᱱᱠᱟ ᱫᱚ ᱪᱟᱥ ᱠᱚᱫᱚ ᱵᱟᱝ ᱦᱩᱭᱩᱜ, ᱛᱟᱞᱮ ᱛᱟᱦᱮᱱᱟ ᱟᱫᱚ ᱪᱮᱛᱟᱱ ᱪᱮᱛᱟᱱ ᱠᱚᱨᱮᱱᱟᱜ ᱫᱚ, ᱡᱟᱦᱟᱸᱧ ᱞᱟᱹᱭᱟ ᱛᱚ ᱚᱱᱟ ᱫᱚ ᱱᱟᱦᱟᱜ ᱜᱟᱹᱰᱭᱟᱹ ᱨᱮᱱᱟᱜ ᱫᱟᱜ ᱥᱤᱭᱟᱹᱛ ᱠᱟᱛᱮᱫ ᱦᱚᱸ ᱢᱚᱡᱽ ᱛᱮ ᱱᱟᱦᱟᱜ ᱦᱩᱲᱩ ᱫᱚ ᱵᱟᱝ ᱦᱩᱭᱩᱜᱼᱟ᱾ ᱡᱟᱦᱟᱸ ᱠᱚ ᱞᱟᱹᱭᱟ ᱠᱤ ᱜᱮᱞᱮᱫ ᱥᱚᱢᱚᱭ ᱡᱟᱦᱟᱸ ᱢᱚᱡᱽᱛᱮ ᱪᱟᱣᱞᱤ ᱡᱟᱱᱟᱢᱚᱜ ᱛᱟᱦᱮᱱ, ᱵᱷᱤᱛᱨᱤ ᱨᱮ ᱚᱱᱟ ᱫᱚ ᱱᱟᱦᱟᱜ ᱚᱱᱠᱟ ᱵᱟᱝ ᱦᱩᱭᱩᱜ ᱛᱟᱦᱮᱱᱟ᱾ ᱟᱫᱚ ᱟᱞᱮ ᱫᱚ ᱱᱟᱦᱟᱜ ᱫᱟᱜ ᱡᱟᱹᱲᱤ ᱵᱷᱚᱨᱥᱟ ᱜᱮᱞᱮ ᱪᱟᱥ ᱛᱟᱦᱮᱱᱟ᱾ ᱠᱟᱨᱚᱱ ᱫᱚ ᱦᱩᱭᱩᱜ ᱠᱟᱱᱟ? ᱡᱮᱢᱚᱱ ᱫᱟᱜ ᱮ ᱡᱟᱹᱲᱤᱭᱫᱟ ᱚᱱᱟ ᱫᱚ ᱱᱟᱦᱟᱜ ᱵᱷᱤᱛᱨᱤ ᱦᱟᱥᱟ ᱦᱟᱹᱵᱤᱡᱼ ᱮ ᱞᱚᱦᱚᱫ ᱩᱛᱟᱹᱨᱮᱜ ᱠᱟᱱᱟ ᱟᱨ ᱡᱟᱦᱟᱸ ᱢᱮᱥᱤᱱ ᱛᱮ ᱥᱤᱭᱟᱹᱛ ᱦᱩᱭᱩᱜ ᱠᱟᱱᱟ᱾ ᱚᱱᱟ ᱫᱚ ᱱᱟᱦᱟᱜ ᱧᱮᱞᱚᱜ ᱠᱟᱱᱟ ᱠᱤ ᱫᱟᱜ ᱯᱮᱨᱮᱡ ᱮᱱᱟ ᱥᱤᱭᱟᱹᱛ ᱱᱟ ᱢᱮᱱ ᱠᱟ ᱛᱮᱜ ᱟᱨ ᱱᱟᱦᱟᱜ ᱚᱱᱠᱟ ᱠᱟᱛᱮᱜ ᱥᱤᱭᱟᱹᱛ ᱠᱟᱛᱮᱜ ᱡᱟᱦᱟᱸ ᱦᱩᱭᱩᱜ ᱠᱟᱱ, ᱚᱱᱟ ᱦᱩᱲᱩ ᱫᱚ ᱱᱟᱦᱟᱜ ᱵᱮᱥᱛᱮ ᱵᱟᱝ ᱦᱩᱭᱩᱜᱼᱟ᱾ ᱢᱟᱱᱮ ᱚᱝᱠᱟ ᱟᱭᱢᱟ ᱵᱟᱨ ᱞᱮ ᱪᱟᱥ ᱵᱟᱲᱟᱣ ᱠᱟᱜ ᱜᱮᱭᱟ᱾ ᱡᱚᱠᱷᱚᱱ ᱫᱟᱜ ᱴᱟᱱ ᱦᱩᱭᱩᱜᱼᱟ ᱥᱮ ᱚᱝᱠᱟ ᱟᱠᱟᱞ ᱥᱮᱨᱢᱟ ᱟᱫᱚ ᱱᱟᱦᱟᱜ ᱪᱮᱜ ᱞᱮᱠᱟ ᱥᱮᱨᱢᱟ ᱨᱮᱱᱟᱜ ᱫᱟᱜ ᱛᱮ ᱦᱩᱲᱩ ᱦᱩᱭᱩᱜ ᱛᱟᱦᱮᱱᱟ, ᱚᱱᱠᱟ ᱫᱚ ᱱᱟᱦᱟᱜ ᱵᱟᱝ ᱦᱩᱭ ᱵᱟᱲᱟᱣ ᱠᱟᱱ ᱛᱟᱞᱮᱭᱟ ᱟᱫᱚ ᱚᱱᱟ ᱤᱭᱟᱹᱛᱮ ᱟᱞᱮ ᱥᱮᱱ ᱫᱚ ᱡᱩᱫᱤ ᱫᱟᱜ ᱮ ᱴᱟᱱᱟᱣ ᱞᱮᱠᱷᱟᱡ᱾ ᱟᱫᱚ ᱟᱞᱮ ᱫᱚ ᱱᱟᱦᱟᱸᱜ ᱪᱟᱥᱼᱵᱟᱥ ᱨᱮᱫᱚ ᱦᱟᱸᱜ ᱟᱭᱢᱟ ᱮᱸᱴᱠᱮᱴᱚᱬᱮ ᱦᱤᱡᱩᱜ ᱛᱟᱞᱮ ᱛᱟᱦᱮᱸᱱ᱾ ᱟᱫᱚ ᱚᱱᱟ ᱤᱭᱟᱹᱛᱮ ᱟᱞᱮᱫᱚ ᱥᱮᱨᱢᱟ ᱡᱟᱹᱲᱤ ᱵᱷᱚᱨᱥᱟ ᱜᱮ, ᱟᱨ ᱱᱚᱜᱚᱭ ᱱᱤᱛ ᱱᱤᱛᱳᱜ ᱫᱚ ᱴᱷᱤᱠ ᱢᱟᱪᱷᱟ ᱜᱮᱭ ᱫᱟᱜ ᱮᱼᱟᱭ ᱟᱨ ᱟᱨ ᱱᱚᱜᱼᱚᱭ ᱱᱟᱦᱟᱜ ᱞᱮ ᱮᱛᱚᱦᱚᱵ ᱟᱠᱟᱱᱟ ᱴᱷᱤᱠ ᱜᱮ ᱵᱚᱞᱮ᱾
ᱚ ᱟᱹᱰᱤ ᱱᱟᱯᱟᱭ ᱵᱮᱱ ᱞᱟᱹᱭ ᱠᱮᱜᱼᱟ, ᱡᱟᱦᱟᱸ ᱠᱟᱛᱷᱟ ᱮᱱᱛᱮ ᱱᱚᱣᱟ ᱞᱤᱧ ᱟᱸᱡᱚᱢ ᱠᱮᱜᱼᱟ᱾ ᱡᱮ ᱥᱮᱨᱢᱟ ᱡᱟᱹᱲᱤ ᱫᱟᱜ ᱛᱮ ᱡᱩᱫᱤ ᱵᱚᱱ ᱪᱟᱦᱟᱣ ᱞᱮᱠᱷᱟᱱᱡ ᱱᱟᱦᱟᱜ ᱚᱱᱟ ᱛᱮᱜᱮᱵᱚᱱ ᱪᱟᱥ ᱫᱟᱲᱮᱭᱟᱜᱼᱟ ᱟᱫᱚ ᱮᱴᱟᱜ ᱫᱤᱱ ᱫᱚ ᱱᱟᱦᱟᱜ ᱟᱵᱚ ᱫᱚ ᱚᱱᱠᱟ ᱪᱟᱥ ᱠᱟᱹᱢᱤ ᱠᱚ ᱞᱟᱹᱜᱤᱫ ᱛᱮᱥᱮ ᱡᱟᱦᱟᱱᱟᱜ ᱤᱭᱟᱹ ᱞᱟᱹᱜᱤᱫ ᱛᱮᱫᱚ ᱱᱟᱦᱟᱜ ᱩᱱ ᱚᱠᱛᱚ ᱠᱚ ᱞᱟᱜᱟᱣ ᱟᱵᱚᱱ ᱠᱟᱱ ᱜᱮᱭᱟ ᱟᱨ ᱱᱤᱛ ᱠᱟᱛᱮᱫ ᱵᱮᱱ ᱧᱮᱞᱟ ᱡᱩᱫᱤ ᱥᱮᱨᱢᱟ ᱡᱟᱹᱲᱤ ᱫᱟᱜ ᱛᱮ ᱡᱩᱫᱤ ᱵᱚᱱ ᱪᱟᱥᱟ ᱛᱟᱦᱚᱞᱮ ᱚᱱᱟ ᱫᱟᱜ ᱫᱚ ᱱᱟᱦᱟᱜ ᱯᱩᱨᱟᱹ ᱵᱟᱹᱭᱦᱟᱹᱲ ᱱᱟᱦᱟᱜ ᱮ ᱴᱟᱯᱩᱭᱭᱟ ᱟᱨ ᱜᱚᱴᱟ ᱵᱟᱹᱭᱦᱟᱹᱲᱮ ᱟᱹᱛᱩᱭᱟ ᱦᱳᱭ ᱥᱮ᱾ ᱟᱨ ᱥᱤᱭᱟᱹᱛ ᱫᱟᱜ ᱛᱮᱫᱚ ᱱᱟᱦᱜ ᱚᱸᱰᱮ ᱛᱤᱱ ᱜᱷᱟᱹᱲᱤᱜ ᱵᱮᱱ ᱥᱤᱭᱟᱹᱛᱮᱜ ᱠᱟᱱᱟ ᱟᱫᱚ ᱛᱤᱱᱟᱹᱜ ᱞᱟᱛᱟᱨ ᱪᱚ ᱪᱟᱞᱟᱜᱼᱟ ᱮᱱᱛᱮᱱ᱾ ᱦᱟᱥᱟ ᱜᱮ ᱵᱚᱞᱚ ᱠᱟᱛᱮᱫ ᱜᱮ ᱱᱟᱦᱟᱜ ᱚᱱᱟ ᱫᱚ ᱪᱤᱠᱟᱹᱜᱼᱟ ᱟᱫᱷᱤ ᱪᱟᱵᱟᱜᱼᱟ᱾ ᱟᱫᱚ ᱟᱫᱷᱮ ᱛᱚ ᱪᱮᱫ ᱞᱮᱠᱟ ᱪᱮᱫ ᱢᱟᱱᱮ ᱢᱚᱸᱡᱽᱛᱮ ᱵᱟᱝ ᱤᱭᱟᱹᱜᱼᱟ ᱢᱚᱸᱡᱽ ᱛᱮ ᱵᱟᱭ ᱫᱟᱜ ᱵᱟᱭ ᱪᱟᱞᱟᱣ ᱪᱚᱣᱟᱜᱼᱟ ᱚᱱᱟ ᱨᱮ ᱦᱟᱥᱟᱨᱮ ᱢᱚᱸᱡᱽᱛᱮ ᱵᱟᱭ ᱞᱮᱥᱮᱨ ᱵᱮᱰᱮᱨ ᱦᱚᱪᱚᱣᱟᱜ-ᱟ᱾ ᱛᱚ ᱚᱱᱠᱟ ᱛᱮᱫᱚ ᱱᱟᱦᱟᱜ ᱡᱩᱫᱤ ᱵᱟᱭ ᱞᱮᱥᱮᱨ ᱵᱮᱴᱮᱨ ᱦᱚᱪᱚᱣᱟᱜ ᱠᱷᱟᱡ ᱱᱟᱦᱟᱜ ᱟᱫᱚ ᱵᱟᱝ ᱦᱩᱭᱩᱜᱼᱟ ᱢᱚᱡᱽ ᱛᱮᱫᱚ᱾ ᱟᱫᱚ ᱚᱱᱟ ᱜᱮᱞᱤᱧ ᱢᱮᱱᱟ ᱡᱮ ᱞᱮᱥᱮᱨ ᱵᱮᱴᱮᱨ ᱦᱩᱭᱩᱜ ᱞᱟᱹᱠ -ᱛᱤ ᱫᱚ ᱵᱩᱫ ᱞᱟᱹᱠᱛᱤ ᱠᱟᱱ ᱜᱮᱭᱟ ᱟᱫᱚ ᱚᱱᱟ ᱫᱚ ᱱᱦᱟᱜ ᱥᱮᱨᱢᱟ ᱡᱟᱹᱲᱤ ᱫᱟᱜ ᱛᱮᱜᱮ ᱱᱦᱟᱜ ᱦᱩᱭᱩᱜᱼᱟ᱾ ᱟᱫᱚ ᱟᱵᱮᱱ ᱡᱩᱫᱤ ᱵᱮᱱ ᱠᱩᱨᱩᱢᱩᱴᱩᱭᱟ ᱡᱮ ᱢᱤᱫᱴᱮᱱ ᱠᱷᱮᱛ ᱞᱮᱥᱠᱮᱵᱮᱰᱮᱨ ᱚᱪᱩ ᱞᱟᱹᱜᱤᱫ ᱛᱟᱦᱚᱞᱮ ᱫᱚ ᱚᱱᱠᱟᱱ ᱢᱟᱥᱤᱱ ᱜᱤ ᱩᱱᱟᱹᱜ ᱜᱮ ᱫᱟᱜ ᱯᱮᱨᱮᱡ ᱦᱩᱭᱩᱜ ᱛᱟᱵᱤᱱᱟ ᱟᱭᱢᱟ ᱢᱤᱫ ᱠᱩᱧ ᱫᱟᱜ ᱞᱟᱜᱟᱜᱼᱟ ᱚᱱᱟ ᱠᱷᱮᱛ ᱨᱮ ᱱᱚᱝᱠᱟ ᱠᱚᱢ ᱫᱟᱜ ᱛᱮᱫᱚ ᱱᱦᱟᱜ ᱵᱟᱝ ᱦᱩᱭᱩᱜ ᱛᱟᱦᱮᱱᱟ ᱠᱷᱮᱛ ᱠᱚᱫᱚ ᱛᱚ᱾ ᱟᱹᱰᱤ ᱟᱭᱢᱟ ᱫᱟᱜ ᱫᱚᱨᱠᱟᱨᱚᱜᱼᱟ᱾ ᱟᱫᱚ ᱡᱚᱠᱷᱚᱱ ᱚᱱᱟ ᱥᱮᱞᱚ ᱠᱚ ᱡᱩᱫᱤ ᱛᱟᱦᱮᱱ ᱛᱟᱵᱮᱱ ᱠᱷᱟᱡ ᱫᱚ ᱱᱟᱦᱟᱜ ᱢᱤᱫ ᱜᱷᱟᱹᱲᱤ ᱛᱮᱵᱮᱱ ᱮᱠᱫᱚᱢ ᱵᱮᱱ ᱯᱮᱨᱮᱡ ᱠᱮᱫ ᱦᱚᱪᱚᱭᱟ ᱮᱠᱫᱚᱢ ᱢᱚᱴᱟ ᱢᱚᱴᱟ ᱯᱳᱭᱞᱳ ᱯᱟᱭᱤᱯ ᱛᱟᱦᱮᱱᱚᱜ ᱠᱟᱱᱟ ᱟᱭᱢᱟ ᱜᱟᱱ ᱫᱟᱜ ᱪᱟᱯᱟᱠ ᱛᱟᱦᱮᱱᱟ ᱟᱫᱚ ᱠᱷᱮᱛ ᱚᱱᱟ ᱠᱚᱨᱮ ᱫᱚ ᱪᱮᱫ ᱪᱤᱠᱟᱜᱼᱟ ᱯᱩᱨᱟᱹ ᱯᱮᱨᱮᱡ ᱩᱛᱟᱹᱨᱚᱜᱼᱟ᱾ ᱦᱟᱸ ᱤᱱᱟᱹ ᱛᱟᱭᱱᱚᱢ ᱫᱚ ᱪᱮᱠᱟᱥᱮᱢ ᱠᱟᱛ ᱪᱮ ᱪᱟᱥ ᱠᱟᱹᱢᱤ ᱵᱮᱱ ᱥᱚᱞᱦᱚ ᱫᱟᱲᱮᱭᱟᱜᱼᱟ᱾ ᱟᱫᱚ ᱚᱱᱮ ᱚᱱᱠᱟ ᱟᱞᱮ ᱠᱚᱥᱮᱫ ᱫᱚ ᱱᱟᱦᱟᱜ ᱞᱮ ᱤᱭᱟᱹᱭ ᱜᱮᱭᱟ ᱟᱨ ᱱᱚᱝᱠᱟ ᱡᱟᱦᱟᱸ ᱠᱚᱥᱮᱫ ᱫᱚ ᱧᱮᱞᱚᱜ ᱛᱟᱦᱮᱱᱟ ᱚᱱᱠᱟ ᱢᱟᱱᱮ ᱵᱟᱝᱜᱮ ᱛᱟᱦᱮᱱᱟ ᱦᱳᱭ ᱜᱚᱢᱠᱮ ᱦᱳᱭ ᱦᱚᱭ
ᱟ ᱪᱮᱫᱞᱮᱠᱟ ᱵᱤᱱ ᱞᱟᱹᱭ ᱠᱮᱜᱼᱟ ᱡᱮ ᱵᱚᱞᱮ ᱟᱭᱢᱟ ᱜᱟᱱ ᱫᱟᱜ ᱫᱚᱨᱠᱟᱨᱚᱜᱼᱟ ᱢᱮᱱᱛᱮ ᱟᱫᱚ ᱱᱦᱟᱜ ᱟᱞᱮ ᱥᱮᱱ ᱫᱚ ᱚᱱᱠᱟ ᱡᱟᱦᱟᱱᱟᱜ ᱵᱮᱵᱚᱥᱛᱷᱟ ᱛᱷᱟ ᱫᱚ ᱵᱟᱝ ᱢᱮᱱᱟᱜᱼᱟ ᱚᱱᱟ ᱤᱭᱟᱹ ᱛᱮᱞᱤᱧ ᱞᱟᱹᱭ ᱠᱮᱜᱼᱟ ᱞᱟᱦᱟᱨᱮ ᱡᱮ ᱱᱦᱟᱜ ᱟᱞᱮ ᱥᱮᱱ ᱫᱚ ᱚᱱᱠᱟ ᱵᱟᱝ ᱦᱩᱭᱩᱜ ᱛᱟᱦᱮᱱᱟ ᱦᱳᱭᱥᱮ᱾ ᱟᱨ ᱡᱩᱫᱤ ᱠᱩᱧ ᱠᱚ ᱚᱱᱠᱟ ᱢᱮᱱᱟᱜ ᱨᱮᱦᱚᱸ ᱱᱟᱦᱟᱜ ᱪᱟᱥ ᱠᱚ ᱞᱟᱹᱜᱤᱫ ᱫᱚ ᱚᱱᱠᱟ ᱵᱟᱝᱠᱚ ᱮᱢᱚᱜᱼᱟ᱾ ᱢᱟᱱᱮ ᱥᱚᱵᱽᱡᱤ ᱪᱟᱥ ᱞᱟᱹᱜᱤᱫ ᱵᱟᱝᱠᱚ ᱮᱢᱚᱜᱼᱟ ᱛᱚ ᱮᱱᱠᱷᱟᱱ ᱦᱩᱲᱩ ᱪᱟᱥ ᱞᱟᱹᱜᱤᱫ ᱢᱟ ᱟᱭᱢᱟ ᱫᱟᱜ ᱮ ᱡᱚᱢᱟ᱾ ᱛᱚ ᱚᱱᱟ ᱞᱟᱹᱜᱤᱫ ᱢᱟᱱᱮ ᱟᱞᱮᱥᱮᱱ ᱫᱚ ᱱᱚᱣᱟ ᱢᱮᱥᱤᱱ ᱠᱩᱧ ᱜᱟᱹᱰᱭᱟᱹ ᱱᱚᱣᱟ ᱠᱚᱛᱮ ᱪᱟᱥ ᱫᱚ ᱵᱟᱝ ᱦᱩᱭᱩᱜ ᱛᱟᱦᱮᱱᱟ ᱦᱳᱭᱥᱮ ᱟᱨᱞᱤᱧ ᱞᱟᱹᱭ ᱪᱮᱫ ᱞᱮᱠᱟ ᱡᱮ ᱟᱠᱟᱞ ᱠᱮᱫᱟᱭ ᱪᱮᱫ ᱞᱮᱠᱟ ᱛᱚ ᱮᱱᱠᱷᱟᱱ ᱦᱟᱸᱜ ᱪᱟᱥ ᱠᱚᱫᱚ ᱵᱟᱝ ᱦᱩᱭᱩᱜᱼᱟ ᱟᱨ ᱛᱚᱵᱮ ᱟᱯᱮᱥᱱ ᱫᱚ ᱦᱩᱲᱩ ᱪᱟᱥ ᱵᱟᱹᱜᱤ ᱠᱟᱛᱮᱫ ᱟᱨ ᱪᱮᱫ ᱠᱚᱯᱮ ᱪᱟᱥ ᱛᱟᱦᱮᱱᱟ?
ᱦᱳᱭ ᱦᱳᱭ᱾ ᱟᱹᱰᱤ ᱱᱟᱯᱟᱭ ᱠᱩᱠᱞᱤ ᱵᱮᱱ ᱫᱚᱦᱚ ᱠᱮᱜᱼᱟ ᱟᱨ ᱱᱚᱝᱠᱟᱱ ᱠᱩᱠᱞᱤ ᱫᱚ ᱱᱦᱟᱜ ᱥᱟᱹᱨᱤᱜᱮ ᱟᱹᱰᱤ ᱱᱟᱯᱟᱭᱞᱤᱧ ᱟᱹᱭᱠᱟᱹᱣ ᱠᱮᱫᱼᱟ ᱟᱞᱮᱥᱮᱫ ᱯᱟᱦᱴᱟ ᱥᱮᱫ ᱨᱮᱭᱟᱜ ᱫᱚ ᱡᱩᱫᱤ ᱪᱟᱥ ᱠᱚᱨᱮᱱᱟᱜ ᱱᱚᱝᱠᱟ ᱮᱴᱟᱜ ᱡᱤᱱᱤᱥ ᱞᱤᱧ ᱞᱟᱹᱭᱟ ᱛᱟᱦᱚᱞᱮ ᱚᱱᱠᱟ ᱟᱹᱰᱤ ᱜᱟᱱ ᱡᱤᱱᱤᱥ ᱜᱮ ᱢᱮᱱᱟᱜᱼᱟ᱾ ᱡᱮᱢᱚᱱ ᱟᱨ ᱱᱤᱨᱚᱱ ᱫᱤᱱ ᱫᱚ ᱱᱟᱦᱟᱜ ᱱᱚᱛᱮ ᱫᱚ ᱜᱩᱦᱩᱢ ᱞᱮ ᱪᱟᱥᱚᱜ ᱛᱟᱦᱮᱱᱟ ᱱᱚᱝᱠᱟᱱ ᱠᱷᱮᱛ ᱵᱟᱹᱫᱽ ᱠᱷᱮᱛ ᱠᱚᱨᱮ ᱟᱨ ᱚᱱᱟ ᱫᱚ ᱠᱩᱧ ᱫᱟᱜ ᱰᱟᱹᱰᱤ ᱫᱟᱜ ᱟᱥᱮ ᱮᱱᱛᱮᱱ ᱟᱨ ᱡᱟᱦᱟᱱᱟᱜ ᱫᱟᱜ ᱛᱮᱜᱮ ᱱᱟᱦᱟᱜ ᱚᱱᱟ ᱥᱤᱭᱟᱹᱛ ᱦᱩᱭᱩᱜᱼᱟ ᱜᱟᱹᱰᱭᱟᱹ ᱫᱟᱜ ᱠᱚᱛᱮ ᱦᱮᱱᱛᱮᱡ ᱧᱮᱞᱚᱜ ᱠᱟᱱᱟ ᱩᱸ ᱱᱚᱝᱠᱟ ᱩᱛᱩ ᱛᱮᱭᱟᱜ ᱫᱚ ᱱᱟᱦᱟᱜ ᱟᱹᱰᱤ ᱟᱴ ᱜᱮᱞᱮ ᱨᱚᱦᱚᱭ ᱛᱷᱮᱱᱟ ᱡᱮᱢᱚᱱ ᱟᱸᱞᱤᱧ ᱞᱟᱹᱭ ᱞᱮᱠᱟ ᱟᱸ ᱠᱩᱲᱪᱟᱹ ᱦᱩᱭᱱᱟ ᱢᱩᱞᱟᱹ ᱦᱩᱭᱱᱟ ᱟᱹᱞᱩ ᱦᱩᱭᱱᱟ ᱵᱮᱸᱜᱟᱲ ᱦᱩᱭᱱᱟ᱾ ᱟᱨ ᱮᱸ ᱚᱱᱟ ᱠᱚ ᱚᱝᱠᱟ ᱚᱝᱠᱟ ᱛᱮ ᱟᱭᱢᱟ ᱩᱛᱩ ᱢᱮᱱᱟᱜᱼᱟ᱾ ᱟᱨ ᱢᱟᱲᱟᱝ ᱠᱟᱛᱷᱟ ᱫᱚ ᱱᱚᱣᱟ ᱞᱤᱧ ᱢᱮᱱ ᱚᱪᱚᱭᱟ ᱢᱟᱹᱭ ᱡᱮ ᱚᱱᱛᱮᱱ ᱟᱞᱮ ᱥᱮᱜ ᱫᱚ ᱱᱟᱦᱟᱜ ᱫᱟᱨᱮ ᱢᱮᱱᱟᱜᱼᱟ ᱩᱛᱩ ᱫᱟᱨᱮ᱾ ᱩᱛᱩ ᱫᱟᱨᱮ ᱫᱚ ᱱᱟᱦᱟᱜ ᱟᱹᱰᱤ ᱟᱴ ᱞᱮ ᱨᱚᱦᱚᱭ ᱛᱷᱮᱱᱟ ᱟᱞᱮ ᱥᱮᱜ ᱫᱚ ᱡᱮᱢᱚᱱ ᱟᱢᱲᱟ ᱦᱩᱭᱱᱟ᱾ ᱩᱞ ᱦᱩᱭᱱᱟ ᱠᱟᱱᱴᱷᱟᱲ ᱦᱩᱭᱱᱟ᱾ ᱢᱩᱱᱜᱟᱹ ᱥᱩᱴᱤ ᱦᱩᱭᱱᱟ ᱢᱟᱛᱠᱚᱢ ᱦᱩᱭᱱᱟ᱾ ᱟᱨᱦᱚᱸ ᱪᱟᱹᱭᱞᱟᱹ
ᱦᱳᱭ ᱟᱫᱚ ᱚᱱᱟ ᱠᱚᱫᱚ ᱱᱟᱦᱟᱜ ᱫᱟᱨᱮ ᱨᱮᱱᱟᱜ ᱦᱩᱭᱱᱟ ᱦᱳᱭ ᱥᱮ᱾ ᱚᱱᱟ ᱠᱚᱫᱚ ᱫᱟᱨᱮ ᱨᱮᱱᱟᱜ ᱦᱩᱭᱱᱟ ᱱᱟᱦᱟᱜ ᱪᱟᱥ ᱨᱮᱱᱟᱜ ᱡᱟᱦᱟᱸ ᱞᱤᱧ ᱢᱮᱱ ᱠᱮᱜᱼᱟ ᱚᱱᱟ ᱫᱚ ᱱᱟᱦᱟᱜ ᱵᱮᱱ ᱞᱟᱹᱭ ᱠᱮᱜᱼᱟ ᱦᱮᱸ ᱥᱮ᱾ ᱟᱫᱚ ᱪᱟᱥ ᱵᱚᱞᱛᱮ ᱡᱮ ᱟᱹᱞᱤᱧ ᱞᱤᱧ ᱞᱟᱹᱭᱟ ᱛᱚ ᱟᱞᱮ ᱥᱮᱱ ᱫᱚ ᱱᱟᱦᱟᱜ ᱪᱟᱥ ᱵᱚᱞᱛᱮ ᱫᱚ ᱟᱭᱢᱟ ᱞᱮ ᱪᱟᱥ ᱛᱟᱦᱮᱱ ᱜᱮᱭᱟ ᱡᱮᱢᱚᱱ ᱠᱷᱤᱲᱣᱟᱹ ᱦᱩᱭᱱᱟ᱾ ᱠᱚᱸᱦᱰᱟ ᱦᱩᱭᱱᱟ ᱠᱟᱫᱽᱫᱩ ᱦᱩᱭᱱᱟ ᱠᱟᱨᱞᱟ ᱠᱚ ᱡᱷᱤᱸᱜᱟᱹ ᱠᱚ ᱟᱨᱦᱚ ᱮᱢᱟᱱ ᱛᱮᱭᱟᱜ ᱚᱝᱠᱟ ᱥᱚᱵᱽᱡᱤ ᱢᱮᱱᱟᱜᱼᱟ ᱡᱟᱦᱟᱸ ᱫᱚ ᱵᱟᱲᱜᱮ ᱠᱚᱨᱮ ᱵᱚᱱ ᱪᱟᱥ ᱛᱟᱦᱮᱱᱟ᱾ ᱟᱫᱚ ᱱᱮᱛᱟᱨ ᱫᱚ ᱦᱩᱭᱩᱜ ᱠᱟᱱᱟ ᱵᱚᱞᱮ ᱟ ᱡᱩᱫᱤ ᱡᱟᱦᱟᱸᱨᱮ ᱵᱟᱲᱜᱮ ᱠᱚᱪᱟ ᱠᱚ ᱢᱮᱱᱟᱜᱼᱟ ᱟᱨ ᱡᱩᱫᱤ ᱫᱩᱞ ᱫᱟᱜ ᱛᱮᱦᱚᱸ ᱡᱟᱣᱜᱮ ᱥᱚᱵᱡᱤ ᱠᱩ ᱦᱩᱭᱩᱜ ᱠᱟᱱᱟ ᱩᱛᱩ ᱛᱮᱭᱟᱜ ᱠᱚ ᱛᱮ ᱮᱱᱠᱷᱟᱱ ᱱᱤᱦᱟᱹᱛᱤ ᱪᱟᱥ ᱫᱚᱨᱠᱟᱨ ᱠᱟᱱᱟ ᱠᱟᱨᱚᱱ ᱦᱩᱭᱩᱜ ᱠᱟᱱᱟ ᱠᱤ ᱱᱤᱛᱚᱜ ᱫᱚ ᱵᱟᱡᱟᱨ ᱠᱚᱨᱮ ᱫᱟᱢ ᱠᱚᱦᱚᱸ ᱛᱚ ᱟᱹᱰᱤ ᱜᱟᱱ ᱜᱮ ᱢᱟᱱᱮ ᱜᱚ-ᱜᱚᱱᱚᱝ ᱠᱚᱠᱚ ᱵᱟᱹᱲᱛᱤᱭ ᱟᱠᱟᱫᱟ ᱦᱳᱭᱥᱮ᱾ ᱟᱨ ᱫᱤᱱ ᱵᱟᱫᱽ ᱫᱤᱱᱛᱮ ᱚᱱᱟ ᱨᱮᱱᱟᱜ ᱦᱚᱸ ᱢᱟᱱᱮ ᱪᱮᱛᱟᱱ ᱛᱮᱠᱚ ᱨᱟᱠᱟᱵ ᱤᱫᱤᱭᱮᱜ ᱠᱟᱱᱟ ᱵᱟᱹᱲᱛᱤ ᱛᱮᱜᱤ᱾ ᱟᱫᱚ ᱱᱤᱛᱚᱜ ᱢᱟ ᱚᱱᱠᱟ ᱥᱚᱵᱽᱡᱤ ᱠᱚ ᱱᱟᱦᱟᱜ ᱡᱟᱦᱟᱸ ᱥᱤᱡᱮᱱ ᱠᱟᱱᱟ ᱚᱱᱟ ᱠᱚᱱᱟ ᱢᱟ ᱵᱟᱝ ᱧᱟᱢᱚᱜᱼᱟ ᱱᱤᱛᱚᱜ ᱫᱚ ᱦᱳᱭ ᱥᱮ᱾ ᱟᱹᱰᱤᱜᱟᱱ ᱚᱜᱠᱟ ᱥᱚᱵᱽᱡᱤ ᱨᱮᱱᱟᱜ ᱥᱤᱡᱮᱱ ᱱᱤᱛᱚᱜ ᱫᱚ ᱠᱟᱱᱟ ᱜᱷᱟᱸᱝᱨᱟ᱾ ᱥᱮ ᱵᱩᱨᱩ ᱨᱟᱦᱮᱲ ᱥᱮ ᱨᱟᱢ ᱡᱷᱤᱸᱜᱟᱹ ᱚᱱᱠᱟ ᱱᱟᱦᱟᱜ ᱟᱨ ᱢᱟ ᱡᱟᱦᱟᱸ ᱠᱚ ᱠᱚ ᱥᱚᱵᱽᱡᱤ ᱢᱮᱱᱟᱜᱼᱟ ᱚᱱᱟ ᱠᱚ ᱥᱚᱵᱽᱡᱤ ᱫᱚ ᱱᱟᱦᱟᱜ ᱱᱤᱛᱚᱜ ᱥᱤᱡᱤᱱ ᱵᱟᱝ ᱠᱟᱱᱟ ᱮᱱᱛᱮ ᱨᱮᱦᱚᱸ ᱡᱚᱢ ᱦᱩᱭᱩᱜ ᱠᱟᱱ ᱛᱟᱵᱚᱱᱟ᱾ ᱟᱫᱚ ᱡᱩᱫᱤ ᱚᱲᱟᱜ ᱨᱮ ᱱᱤᱛᱚᱜ ᱟᱲᱟᱜ ᱥᱟᱠᱟᱢ ᱠᱚ ᱥᱮ ᱡᱟᱦᱱᱟᱜ ᱠᱚ ᱚᱝᱠᱟ ᱵᱩᱱ ᱨᱚᱦᱚᱭ ᱠᱟᱜ ᱠᱮᱭᱟ ᱛᱚ ᱮᱱᱠᱷᱟᱱ ᱚᱱᱟ ᱵᱮᱥ ᱥᱮᱡᱮᱱ ᱨᱮᱱᱟᱜ ᱩᱛᱩ ᱛᱮᱭᱟᱜ ᱠᱚᱫᱚ ᱵᱟᱵᱚᱱ ᱜᱮᱭᱟ ᱥᱮ ᱮᱸ ᱥᱮ ᱞᱤᱧ ᱞᱟᱹᱭᱟ ᱡᱮ ᱢᱟᱱᱮ ᱟᱭᱢᱟ ᱚᱝᱠᱟᱱ ᱚᱴ ᱯᱚᱴ ᱡᱤᱱᱤᱥ ᱵᱚᱱ ᱡᱚᱢᱮᱜ ᱠᱟᱱ ᱠᱷᱟᱹᱛᱤᱨ ᱛᱮ ᱟᱹᱰᱤ ᱜᱟᱱ ᱦᱚᱲᱢᱚᱨᱮ ᱨᱩᱣᱟᱹ ᱦᱟᱹᱥᱩ ᱠᱚ ᱦᱮᱜ ᱟᱵᱚᱱ ᱠᱟᱱᱟ ᱦᱮᱸᱥᱮ ᱟᱫᱚ ᱚᱱᱟ ᱛᱮ ᱡᱮᱢᱚᱱ ᱟᱲᱟᱜ ᱥᱟᱠᱟᱢ ᱦᱩᱭᱱᱟ ᱥᱮ ᱟᱨᱚ ᱟᱸ
ᱟᱫᱚ ᱞᱤᱧ ᱞᱟᱹᱭᱮᱜ ᱠᱟᱱᱟ ᱡᱮ ᱮᱱᱛᱮ ᱟᱭᱢᱟ ᱜᱟᱱ ᱡᱤᱱᱤᱥ ᱚᱝᱠᱟ ᱢᱮᱱᱟᱜᱼᱟ ᱡᱮᱢᱚᱱ ᱵᱚᱱ ᱡᱚᱢᱮᱜ ᱠᱟᱱᱟ ᱥᱮᱵᱚᱱ ᱮᱱᱛᱮ ᱵᱚᱱ ᱟᱹᱣᱲᱤ ᱡᱤᱱᱤᱥ ᱵᱚᱱ ᱡᱚᱢᱮᱜ ᱠᱟᱱᱟ, ᱟᱨᱵᱚᱱ ᱵᱟᱹᱲᱤᱜ ᱚᱪᱚᱭᱮᱜ ᱠᱟᱱᱟ ᱦᱳᱭ ᱥᱮ᱾ ᱟᱫᱚ ᱮᱱᱛᱮᱱ ᱡᱤᱱᱤᱥ ᱫᱚ ᱱᱚᱣᱟ ᱦᱩᱫᱤᱥ ᱛᱚ ᱱᱚᱣᱟ ᱦᱩᱭᱩᱜᱼᱟ ᱡᱮ ᱢᱤᱫᱴᱮᱱ ᱥᱟᱱᱟᱢ ᱠᱷᱚᱱ ᱢᱟᱲᱟᱝ ᱨᱮ ᱡᱮ ᱮᱱᱛᱮᱱ ᱟᱸ ᱪᱟᱥ ᱠᱟᱹᱢᱤ ᱫᱚ ᱱᱟᱦᱟᱜ ᱪᱮᱜ ᱞᱟᱝ ᱨᱚᱯᱚᱲᱚᱜ ᱠᱟᱱ ᱛᱟᱦᱮᱱᱟ ᱟᱸ ᱢᱟᱹᱭ ᱦᱟᱸᱜ ᱱᱟᱦᱟᱜ ᱞᱤᱧ ᱦᱤᱲᱤᱧ ᱧᱚᱜ ᱠᱮᱭᱟ?
ᱩᱛᱩ ᱛᱮᱭᱟᱜ ᱤᱫᱤ ᱠᱟᱛᱮᱜ᱾
ᱦᱳᱭ ᱦᱳᱭ ᱩᱛᱩ ᱛᱮᱭᱟᱜ ᱫᱚ ᱱᱟᱦᱟᱜ ᱢᱟᱱᱮ ᱱᱚᱝᱠᱟᱱ ᱡᱤᱱᱤᱥ ᱠᱟᱱᱟ ᱡᱮ ᱟᱵᱮᱱ ᱢᱟᱱᱮ ᱡᱩᱫᱤ ᱵᱮᱱ ᱨᱚᱦᱚᱭ ᱠᱷᱟᱡ ᱛᱚ ᱟᱵᱮᱱ ᱯᱚᱭᱥᱟ ᱠᱚ ᱟᱹᱰᱤᱜᱟᱱ ᱵᱟᱧᱪᱟᱜ ᱛᱟᱵᱮᱱᱟ ᱟᱨ ᱢᱤᱫᱴᱮᱱ ᱯᱚᱭᱥᱟ ᱵᱟᱧᱪᱟᱣ ᱞᱟᱹᱜᱤᱫ ᱛᱮ ᱱᱟᱦᱟᱜ ᱢᱟᱲᱟᱝ ᱥᱮᱫ ᱫᱚ ᱥᱟᱱᱟᱢ ᱠᱷᱚᱡ ᱞᱟᱦᱟ ᱨᱮᱫᱚ ᱩᱛᱩ ᱨᱚᱦᱚᱭ ᱫᱚᱨᱠᱟᱨ ᱵᱟᱲᱜᱮ ᱠᱚᱪᱟ ᱠᱚᱨᱮ ᱾ ᱟᱨ ᱠᱚᱪᱟ ᱠᱚᱨᱮ ᱨᱚᱦᱚᱭ ᱞᱮᱠᱷᱟᱡ ᱢᱟ ᱱᱟᱦᱟᱜ ᱟᱹᱰᱤ ᱱᱟᱯᱟᱭ ᱦᱩᱭᱩᱜ ᱛᱟᱦᱮᱱᱟ ᱦᱳᱭᱥᱮ ᱾ ᱟᱨ ᱟᱨ ᱚᱱᱟᱜᱮ ᱢᱤᱫᱴᱮᱱ ᱡᱤᱱᱤᱥ ᱦᱩᱭᱩᱜ ᱠᱟᱱᱟ ᱡᱮ ᱩᱛᱩ ᱠᱚ ᱨᱚᱦᱚᱭ ᱞᱮᱠᱟᱡ ᱟᱭᱢᱟ ᱵᱟᱡᱟᱨ ᱠᱷᱚᱡ ᱢᱟᱨᱠᱮᱴ ᱠᱷᱚᱡ ᱥᱚᱵᱽᱡᱤ ᱦᱟᱛᱟᱣ ᱠᱟᱛᱮᱫ ᱩᱱᱟᱹᱜ ᱜᱟᱱ ᱠᱟᱹᱣᱰᱤ ᱱᱟᱦᱟᱜ ᱫᱤᱱᱟᱹᱢ ᱦᱤᱞᱳᱜ ᱢᱟ ᱵᱟᱵᱚᱱ ᱮᱢ ᱫᱟᱲᱮᱜ ᱾ ᱟᱫᱚ ᱚᱱᱟᱛᱮ ᱱᱚᱣᱟ ᱠᱷᱟᱱ ᱱᱚᱰᱮ ᱵᱟᱲᱜᱮ ᱨᱮ ᱪᱟᱥ ᱞᱮᱠᱷᱟᱡ ᱜᱮ ᱦᱩᱭᱩᱜ-ᱟ, ᱟᱞᱚ ᱚᱱᱟ ᱠᱚᱜᱮᱞᱮ ᱪᱟᱥ ᱚᱜ ᱛᱟᱦᱮᱱᱟ ᱟᱞᱮ ᱦᱚᱸ ᱾ ᱦᱳᱭ ᱟᱨ ᱛᱟᱦᱚᱞᱮ ᱛᱚᱵᱮ ᱟᱯᱮ ᱫᱚᱯᱮ ᱩᱛᱩ ᱠᱷᱟᱞᱤ ᱪᱟᱥ ᱛᱟᱦᱮᱱ ᱟᱯᱮ ᱡᱚᱢ ᱢᱚᱛᱚ ᱞᱟᱹᱜᱤᱫ ᱥᱮ ᱟᱠᱷᱨᱤᱧ ᱢᱚᱛᱚ ᱞᱟᱹᱜᱤᱫ ᱦᱚᱸ?
ᱵᱟᱝ ᱟᱞᱮ ᱫᱚ ᱱᱟᱦᱟᱜ ᱩᱛᱩ ᱠᱚᱫᱚ ᱞᱮ ᱪᱟᱥ ᱛᱟᱦᱮᱱᱟ ᱚᱲᱟᱜ ᱨᱮ ᱡᱚᱢ ᱥᱩᱢᱩᱝ ᱜᱮ ᱠᱟᱨᱚᱱ ᱚᱱᱟ ᱟᱠᱷᱨᱤᱧ ᱠᱚ ᱞᱟᱹᱜᱤᱫ ᱡᱩᱫᱤᱢ ᱪᱟᱥ-ᱟ ᱛᱚ ᱮᱱᱠᱷᱟᱱ ᱟᱹᱰᱤᱜᱟᱱ ᱫᱟᱜ ᱫᱚᱨᱠᱟᱨᱚᱜ ᱠᱟᱱᱟ ᱥᱮ ᱚᱱᱟᱨᱮ ᱛᱷᱚᱲᱟ ᱥᱚᱢᱚᱭ ᱮᱢ ᱫᱚᱨᱠᱟᱨᱚᱜ ᱠᱟᱱᱟ ᱾ ᱟᱨ ᱚᱱᱟᱨᱮ ᱛᱷᱚᱲᱟ ᱠᱷᱟᱴᱟᱣ ᱦᱚᱸ ᱫᱚᱨᱠᱟᱨᱚᱜ ᱠᱟᱱᱟ ᱾ ᱟᱨ ᱡᱩᱫᱤ ᱮᱢᱱᱤ ᱛᱮᱵᱮᱱ ᱢᱮᱱᱟ ᱩᱛᱩ ᱛᱚ ᱮᱢᱱᱤ ᱛᱮᱫᱚ ᱱᱟᱦᱟᱜ ᱵᱟᱝ ᱦᱩᱭᱩᱜ ᱠᱟᱱᱟ ᱟᱨ ᱟᱹᱠᱷᱨᱤᱧ ᱞᱟᱹᱜᱤᱫ ᱢᱟ ᱱᱟᱦᱟᱜ ᱟᱭᱢᱟ ᱜᱮ ᱠᱷᱟᱴᱟᱣ ᱦᱩᱭᱩᱜ ᱠᱟᱱᱟ ᱾ ᱥᱳᱢᱚᱭ ᱮᱢ ᱦᱩᱭᱩᱜ-ᱟ᱾ ᱚᱱᱟᱨᱮ ᱫᱟᱜ ᱫᱩᱞ ᱦᱩᱭᱩᱜ-ᱟ ᱾ ᱚᱱᱟ ᱢᱟᱱᱮ ᱥᱟᱨᱜᱟᱨ ᱜᱷᱟᱹᱲᱤᱡ ᱧᱮᱞ ᱦᱩᱭᱩᱜ ᱛᱟᱦᱮᱱᱟ ᱾ ᱟᱨ ᱧᱮᱞ ᱥᱟᱶ ᱥᱟᱶᱛᱮ ᱜᱷᱟᱸᱥ ᱠᱚ ᱦᱮᱲᱦᱮᱫ ᱦᱩᱭᱩᱜ ᱛᱟᱦᱮᱱᱟ ᱯᱳ ᱦᱩᱭᱩᱜ ᱛᱟᱦᱮᱱᱟ ᱾ ᱟᱹᱰᱤ ᱜᱟᱱ ᱚᱱᱠᱟ ᱢᱮᱱᱟᱜ-ᱟ ᱢᱟᱱᱮ ᱪᱟᱥ ᱡᱩᱫᱤ ᱡᱚᱢ ᱞᱟᱹᱜᱤᱫ ᱵᱮᱱ ᱪᱟᱥᱮᱜ-ᱟ ᱛᱚ ᱚᱱᱟ ᱱᱟᱦᱟᱜ ᱵᱟᱨᱭᱟ ᱜᱟᱱ ᱫᱟᱨᱮ ᱛᱮᱜᱮ ᱦᱩᱭᱩᱜ ᱠᱟᱱᱟ ᱟᱨ ᱡᱩᱫᱤ ᱟᱹᱠᱷᱨᱤᱧ ᱞᱟᱹᱜᱤᱫ ᱵᱮᱱ ᱪᱟᱥᱚᱜ ᱠᱟᱱᱟ ᱛᱚ ᱱᱟᱦᱟᱜ ᱚᱱᱟ ᱫᱚ ᱢᱤᱫ ᱵᱟᱨᱜᱮ ᱞᱟᱜᱟᱣ ᱦᱩᱭᱩᱜ ᱠᱟᱱᱟ ᱠᱟᱨᱚᱱ ᱢᱟᱱᱮ ᱟᱠᱷᱨᱤᱧ ᱞᱟᱹᱜᱤᱫ ᱵᱮᱱ ᱜᱚᱴᱟ ᱟᱠᱟᱫᱟ ᱛᱚ ᱡᱟᱦᱱᱟᱜ ᱢᱮᱱ ᱠᱟᱛᱮᱜ ᱜᱮᱵᱮᱱ ᱜᱚᱴᱟ ᱟᱠᱟᱫᱟ ᱾ ᱠᱟᱹᱣᱰᱤ ᱟᱨᱡᱟᱣ ᱥᱮ ᱤᱱᱠᱟᱢ ᱢᱟᱱᱮ ᱡᱟᱦᱟᱱᱟᱜ ᱯᱚᱭᱥᱟ ᱞᱟᱹᱜᱤᱫ ᱜᱮ ᱦᱳᱭ ᱥᱮ ᱾ ᱟᱫᱚ ᱡᱩᱫᱤ ᱯᱚᱭᱥᱟ ᱞᱟᱹᱜᱤᱫ ᱵᱮᱱ ᱠᱷᱟᱴᱟᱜ ᱠᱷᱟᱡ ᱫᱚ ᱮᱢᱱᱤ ᱛᱚ ᱵᱟᱵᱮᱱ ᱠᱷᱟᱴᱟᱜ-ᱟ, ᱛᱷᱚᱲᱟ ᱵᱮᱥᱤ ᱧᱚᱜ ᱜᱮᱵᱮᱱ ᱠᱷᱟᱴᱟᱜ-ᱟ ᱾ ᱛᱚ ᱚᱱᱟ ᱤᱭᱟᱹᱛᱮ ᱩᱱᱟᱹᱜ ᱜᱟᱱ ᱥᱚᱢᱚᱭ ᱠᱚᱫᱚ ᱩᱱᱟᱹᱜ ᱜᱟᱱ ᱫᱚ ᱵᱟᱝ ᱢᱮᱱᱟᱜ-ᱟ ᱟᱨ ᱩᱱᱟᱹᱜ ᱜᱟᱱ ᱱᱟᱜ ᱚᱱᱠᱟ ᱠᱚᱪᱟ ᱠᱚᱦᱚ ᱵᱟᱝ ᱢᱮᱱᱟᱜ-ᱟ ᱞᱟᱹᱴᱩ ᱡᱮ ᱩᱱᱟᱹᱜ ᱡᱟᱹᱥᱛᱤ ᱥᱚᱵᱽᱡᱤ ᱠᱚ ᱨᱚᱦᱚᱭ ᱦᱩᱭᱩᱜ-ᱟ ᱢᱮᱱᱛᱮ ᱾ ᱟᱫᱚ ᱚᱱᱟ ᱤᱭᱟᱹᱛᱮ ᱱᱟᱦᱟᱜ ᱚᱱᱠᱟ ᱫᱚ ᱵᱟᱝᱞᱮ ᱪᱟᱥ ᱛᱟᱦᱮᱱᱟ ᱠᱷᱟᱹᱞᱤ ᱡᱚᱢ ᱥᱩᱢᱩᱝ ᱜᱮᱞᱮ ᱪᱟᱥ ᱛᱟᱦᱮᱱᱟ ᱾ ᱫᱩᱞ ᱫᱟᱜ ᱠᱚᱛᱮ ᱜᱮ ᱰᱟᱹᱵᱽᱨᱟᱹ ᱫᱟᱜ ᱠᱚᱛᱮ ᱜᱮ ᱾
ᱟᱫᱚ ᱢᱮᱱ ᱠᱟᱜ ᱞᱮᱠᱟ ᱵᱚᱱ ᱧᱮᱞᱮᱫ ᱠᱟᱱᱟ ᱵᱚᱱ ᱾ ᱟᱫᱚ ᱟᱞᱮ ᱥᱮᱫ ᱫᱚ ᱱᱚᱣᱟ ᱞᱮ ᱪᱟᱥ ᱛᱟᱦᱮᱱᱟ ᱡᱚᱠᱷᱚᱱ ᱛᱟᱦᱚᱞᱮ ᱩᱱ ᱚᱠᱛᱚ ᱫᱚ ᱦᱟᱜ ᱟᱞᱮ ᱫᱚ ᱦᱟᱜ ᱮᱱᱛᱮᱱ ᱟᱻ ᱥᱩᱠᱨᱤ ᱰᱩᱢᱵᱟᱹᱜ ᱠᱚ ᱚᱱᱟ ᱠᱚᱞᱮ ᱞᱟᱜᱟᱣ ᱛᱟᱦᱮᱱ ᱜᱮᱭᱟ ᱾ ᱟᱨ ᱡᱟᱦᱟᱸ ᱠᱚᱨᱮ ᱜᱟᱵᱟᱲ ᱜᱷᱟᱰᱞᱟᱜ ᱞᱮ ᱞᱟᱭ ᱛᱟᱦᱮᱱᱟ ᱡᱟᱦᱟᱸ ᱨᱮ ᱨᱚᱦᱚᱭ ᱞᱟᱹᱜᱤᱫ